ᱦᱮᱞᱳ,
ᱦᱮᱞᱳ,
ᱡᱚᱦᱟᱨ ᱜᱮ ᱥᱟᱹᱜᱩᱱ ᱥᱮᱫ
ᱦᱮᱸ ᱡᱚᱦᱟᱨ ᱜᱮ ᱥᱟᱹᱜᱩᱱ ᱥᱮᱛᱟᱜ᱾
ᱚ ᱪᱮᱫ ᱠᱚᱵᱤᱱ ᱪᱮᱠᱟᱭᱫᱟ?
ᱪᱮᱫ ᱦᱚᱸ ᱵᱟᱝ ᱱᱚᱜᱼᱭ ᱠᱟᱹᱴᱤᱡ ᱮᱴᱟᱰᱤ ᱠᱚ ᱦᱩᱭᱩᱜ ᱠᱟᱱ ᱛᱟᱦᱮᱸᱫ ᱟᱫᱚ ᱱᱚᱜᱚᱭ ᱠᱟᱹᱴᱤᱡ᱾ ᱯᱷᱨᱤ ᱴᱟᱭᱤᱢ ᱨᱮ ᱢᱚᱱᱮ ᱠᱮᱜᱼᱟ ᱞᱤᱧ ᱡᱮ ᱠᱟᱹᱴᱤᱡᱼᱼ ᱠᱟᱛᱷᱟ ᱱᱤᱠ ᱞᱮ ᱡᱟᱦᱟᱸᱭ ᱥᱟᱞᱟᱜ᱾
ᱚ ᱪᱮᱫ ᱠᱚᱵᱤᱱ ᱥᱴᱟᱰᱤᱭᱮᱫ ᱛᱟᱦᱮᱱ?
ᱥᱴᱟᱰᱤ ᱫᱚ ᱮᱢᱱᱤ ᱡᱟᱦᱟᱸ ᱠᱟᱨᱮᱱᱴ ᱮᱯᱷᱮᱭᱟᱨᱥ ᱠᱚ ᱢᱮᱱᱟᱜ ᱫᱚ᱾
ᱚᱻ
ᱪᱮᱫ ᱠᱚ ᱪᱟᱞᱟᱜ ᱠᱟᱱᱟ ᱫᱩᱱᱭᱟᱹᱨ ᱨᱮ ᱚᱱᱟ ᱠᱟᱹᱴᱤᱡ ᱧᱮᱞᱮ ᱛᱟᱦᱮᱸᱱ᱾ ᱦᱚᱭ ᱡᱤᱠᱮ ᱠᱚ ᱟᱨ ᱱᱚᱣᱟ ᱚᱭᱮᱫᱟᱨ ᱠᱚ ᱡᱮ ᱦᱚᱭ ᱫᱟᱜ ᱦᱤᱡᱩᱜ ᱠᱟᱱᱟ᱾
ᱚ ᱟᱪᱪᱷᱟ ᱟᱪᱪᱷᱟ ᱛᱟᱯᱚᱨᱮ ᱵᱮᱥ ᱵᱟᱲᱟ ᱜᱮᱭᱟᱢ᱾ ᱮ ᱢᱚᱡᱽ ᱜᱮᱭᱟ ᱵᱤᱱ ᱛᱚ,
ᱦᱮᱸ ᱦᱮᱸ ᱢᱚᱡᱽ ᱜᱮ᱾
ᱦᱩᱸ ᱟᱹᱞᱤᱧ ᱦᱚᱸ ᱢᱚᱡᱽ ᱜᱮ᱾
ᱚᱻ
ᱟᱹᱵᱤᱱ ᱫᱚ ᱵᱮᱝᱜᱚᱞ?
ᱦᱩᱸᱻ
ᱚ ᱟᱹᱞᱤᱧ ᱦᱚᱸ ᱵᱮᱝᱜᱚᱞ ᱨᱮᱜᱮ᱾
ᱦ ᱚ ᱛᱟᱯᱚᱨᱮ ᱚᱱᱛᱮ ᱪᱮᱫᱠᱟ ᱦᱚᱭ ᱫᱟᱜ ᱠᱟᱹᱴᱤᱡ ᱞᱟᱹᱭ ᱵᱤᱱ
ᱦᱚᱭ ᱫᱟᱜ ᱢᱟ ᱥᱮᱛᱟᱜ ᱠᱷᱚᱱ ᱜᱮ ᱫᱚᱢᱮ ᱦᱚᱭ ᱫᱟᱜ ᱠᱮᱜᱼᱟᱭ᱾ ᱫᱟᱜᱮ-ᱟᱭ ᱠᱟᱹᱴᱤᱡ ᱟᱨ ᱵᱚᱱᱫᱚᱭᱮᱜᱼᱟᱭ᱾
ᱟᱪᱪᱷᱟ ᱟᱪᱪᱷᱟ᱾
ᱛᱟᱦᱚᱞᱮ ᱪᱟᱥᱵᱟᱥ ᱠᱚᱨᱮᱱᱟᱜ ᱢᱟ ᱞᱟᱹᱭᱵᱤᱱ ᱪᱮᱫᱞᱮᱠᱟ ᱚᱱᱛᱮ ᱨᱮ ᱪᱟᱥᱵᱟᱥ ᱦᱩᱭᱩᱜ ᱠᱟᱱᱟ?
ᱪᱟᱥᱵᱟᱥ ᱱᱤᱛᱚᱜ ᱢᱟᱼᱼ ᱵᱷᱟᱜᱤ ᱥᱤᱡᱤᱱ ᱢᱟ ᱵᱷᱟᱜᱤ ᱠᱟᱱᱟ ᱱᱤᱛᱚᱜ ᱦᱚᱭ ᱫᱟᱜ ᱦᱚᱭ ᱫᱟᱜ ᱜᱮ ᱪᱤ ᱚᱱᱟ ᱫᱟᱜ ᱵᱟᱲᱟᱭᱮᱫᱟᱭ᱾ ᱵᱟᱭ ᱫᱟᱜ ᱵᱟᱲᱟᱭ ᱜᱮᱭᱟ ᱢᱟᱡᱷᱮ ᱢᱚᱫᱽᱫᱷᱮ ᱫᱚ ᱾
ᱚ
ᱚᱱᱟ ᱦᱩᱲᱩ ᱠᱚᱜᱮ ᱪᱟᱥ ᱵᱟᱲᱟ ᱦᱩᱭᱩᱜᱼᱟ᱾ ᱦᱮᱸ
ᱛᱟᱦᱚᱞᱮ ᱦᱩᱲᱩ ᱠᱚ ᱫᱚᱼᱼ ᱥᱟᱹᱛ ᱥᱟᱯᱲᱟᱣ ᱟᱠᱟᱱᱟ ᱥᱮ ᱵᱟᱝ ᱤᱭᱟᱹ ᱠᱚᱫᱚ ᱛᱚᱞᱟ ᱜᱟᱹᱰᱤ ᱠᱚ ᱠᱷᱮᱛ ᱠᱚ᱾
ᱵᱟᱝᱜᱮ ᱟᱣᱨᱤᱭᱟ ᱦᱮᱛᱳᱜ ᱫᱚ᱾
ᱛᱚᱞᱟ ᱜᱟᱰᱤ ᱦᱚᱸ ᱟᱣᱨᱤ ᱦᱳᱭᱳᱜ- ᱟ?
ᱚᱦᱚᱜ ᱟᱣᱨᱤᱭᱟ᱾ ᱠᱟᱹᱤᱡ ᱞᱮᱴ ᱧᱚᱜ ᱟᱛᱮ ᱦᱩᱭᱩᱜ ᱜᱮᱭᱟ᱾
ᱚ ᱟᱪᱪᱷᱟ ᱟᱪᱪᱷᱟ᱾
ᱟᱯᱮ ᱥᱮᱱ ᱫᱚ ᱟᱨᱟᱢᱵᱚᱭᱮᱱᱟ?
ᱦᱮᱸ ᱟᱞᱮ ᱥᱮᱱ ᱫᱚ ᱤᱭᱟᱹ ᱠᱚᱼᱼ ᱦᱩᱸ ᱵᱟᱹᱫᱽ ᱠᱚ ᱯᱚᱨᱤᱥᱠᱟᱨ ᱪᱟᱞᱟᱜ ᱠᱟᱱᱟ᱾ ᱛᱚᱞᱟ ᱠᱚᱦᱚᱸ ᱠᱟᱹᱴᱤᱡ ᱦᱟᱨᱟ ᱧᱚᱜ ᱟᱠᱟᱱᱟ ᱠᱟ. ᱴᱤᱡ ᱠᱟᱹᱴᱤᱡ᱾
ᱚᱻ
ᱟᱪᱪᱷᱟ ᱟᱪᱪᱷᱟ ᱛᱟᱦᱚᱞᱮ, ᱩ ᱛᱤᱥ ᱠᱚᱛᱮ ᱛᱟᱦᱚᱞᱮ ᱚᱱᱛᱮ ᱫᱚᱠᱚ ᱨᱚᱦᱚᱭᱟ?
ᱨᱚᱦᱚᱭ ᱫᱚ ᱱᱚᱣᱟ ᱤᱧᱹ ᱞᱟᱹᱭᱟ ᱟᱥᱟᱲ ᱵᱚᱸᱜᱟ ᱢᱩᱪᱟᱹᱫ ᱢᱩᱪᱟᱹᱫ ᱥᱮᱫ ᱜᱮ ᱦᱩᱭᱩᱜ ᱜᱮᱭᱟ ᱵᱮᱥᱤ ᱫᱚ
ᱚ
ᱢᱟᱱᱮ ᱱᱚᱜᱼᱚᱭ ᱛᱚ ᱱᱤᱛᱚᱜ ᱢᱚᱱᱮ ᱦᱳᱭ ᱟᱥᱟᱲ ᱵᱚᱸᱜᱟ ᱨᱮᱱᱟᱜ ᱮᱸ ᱩᱱᱤᱥ ᱛᱟᱹᱨᱤᱠᱷ ᱜᱟᱱ ᱦᱚᱭᱛᱳ ᱯᱟᱲᱟᱜ ᱠᱟᱱᱟ
ᱦᱚᱸ
ᱠᱷᱟᱱ ᱵᱟᱭᱤᱥ ᱛᱮᱭᱤᱥ ᱯᱚᱨᱮ ᱠᱷᱚᱱᱜᱮ ᱟᱨᱟᱢᱵᱷᱚᱜᱼᱟ ᱛᱚ ᱟᱞᱮ ᱥᱮᱫ ᱫᱚ
ᱚ
ᱟᱹᱰᱤ ᱞᱮᱴ ᱧᱚᱜ ᱜᱮᱭᱟ ᱠᱚ ᱵᱟᱠᱤ ᱡᱟᱭᱜᱟ ᱠᱚᱨᱮ ᱠᱷᱚᱱ ᱫᱚ
ᱚ ᱟᱪᱪᱷᱟ ᱟᱪᱪᱷᱟ ᱟᱞᱮ ᱫᱚ ᱟᱭ ᱟᱨᱟᱢᱵᱚ ᱦᱩᱭ ᱠᱟᱱᱟ ᱟᱫᱚ ᱦᱚᱜ-ᱚᱭ ᱫᱟᱜ ᱵᱟᱲᱟᱭ ᱫᱟᱭ ᱵᱷᱟᱜᱮ ᱜᱮ ᱦᱩᱭᱩᱜ ᱠᱟᱱᱟ ᱵᱟᱹᱫᱽ ᱠᱚ ᱤᱭᱟᱹ ᱦᱩᱭᱩᱜ ᱠᱟᱱᱟ ᱯᱚᱨᱤᱥᱠᱟᱨ ᱟᱲᱮ ᱞᱟᱜ ᱠᱚ ᱦᱩᱭᱩᱜ ᱠᱟᱱᱟ
ᱟ
ᱚᱛᱮ ᱫᱚ ᱪᱮᱫ ᱪᱮᱫ ᱠᱚᱠᱚ ᱨᱚᱦᱚᱭ ᱜᱮ ᱛᱮ?
ᱦᱮ ᱥᱤᱡᱤᱱᱟᱞ ᱚᱱᱩᱡᱟᱭᱤ ᱫᱚ ᱱᱤᱛᱚᱜ ᱫᱚ ᱵᱚᱨᱥᱟ ᱠᱟᱞ ᱫᱚ ᱥᱩᱫᱩ ᱱᱚᱣᱟ ᱜᱮ ᱦᱩᱭᱩᱜ ᱜᱮᱭᱟ, ᱦᱩᱲᱳ ᱠᱚ
ᱦᱮᱸ
ᱟᱨ ᱨᱮᱭᱟᱲ ᱫᱤᱱ ᱫᱚ ᱥᱚᱵᱡᱤ ᱢᱚᱫᱽᱫᱷᱮ ᱨᱮᱫᱚ ᱦᱩᱭᱩᱜ ᱠᱟᱱᱟ ᱴᱚᱢᱮᱴᱳ ᱡᱟᱦᱟᱸ ᱟᱞᱮ ᱥᱮᱫ ᱫᱚ ᱴᱟᱢᱟᱴᱩᱨ ᱠᱚ ᱞᱟᱹᱭ ᱜᱮᱭᱟ ᱠᱚ
ᱟᱪᱪᱷᱟ ᱟᱪᱪᱷᱟ
ᱟᱨ ᱦᱩᱭᱩᱜ ᱠᱟᱱᱟ ᱠᱚᱸᱦᱰᱟ ᱠᱚ ᱯᱩᱨᱟᱹᱭ ᱠᱚ ᱟᱨ ᱚᱱᱟ ᱠᱚᱜᱮ ᱵᱮᱥᱤ ᱦᱩᱭᱩᱜ ᱜᱮᱭᱟ
ᱚ
ᱟᱨ ᱵᱟᱠᱤ ᱡᱟᱦᱟᱸ
ᱦᱮᱸ
ᱠᱟᱨᱞᱟ ᱠᱩᱸᱫᱽᱨᱤ ᱚᱱᱟ ᱠᱚᱢᱟ ᱯᱨᱟᱭ ᱧᱚᱜ ᱡᱟᱭᱜᱟ ᱨᱮ ᱦᱩᱭᱩᱜ ᱜᱮᱭᱟ ᱛᱚ ᱦᱟᱸᱜ
ᱩᱸ ᱟᱞᱮ ᱥᱮᱱ ᱨᱮᱫᱚ ᱠᱟᱞᱞᱟ ᱠᱚ ᱮᱠᱷᱚᱱ ᱢᱮᱱᱟᱜ ᱜᱮᱭᱟ ᱮᱠᱷᱚᱱᱚ ᱦᱩᱭᱩᱜ ᱠᱟᱱ ᱜᱮᱭᱟ ᱩᱰᱩᱠᱚᱜ ᱠᱟᱱ ᱜᱮᱭᱟ ᱟᱞᱮ ᱫᱚ ᱟᱞᱩ ᱤᱭᱟᱹ ᱠᱟᱛᱮᱜ ᱚᱱᱟᱜᱤ ᱨᱚᱦᱚᱭ ᱦᱩᱭ ᱞᱮᱱᱟ ᱟᱫᱚ ᱟᱞᱮᱥᱮᱫ ᱫᱚ ᱥᱟᱱᱟᱢ ᱨᱚᱠᱚᱢᱟᱜ ᱥᱚᱵᱡᱤ ᱜᱮᱠᱚ ᱨᱚᱦᱚᱭ ᱜᱮᱭᱟ ᱡᱮᱢᱚᱱᱠᱤ ᱵᱮᱸᱜᱟᱲ ᱴᱚᱢᱮᱴᱳ ᱫᱚ ᱨᱟᱵᱟᱝ ᱫᱤᱱ ᱛᱟᱨᱯᱚᱨ ᱟᱹᱞᱩ ᱠᱚᱦᱚᱸ ᱢᱟᱱᱮ ᱟᱹᱞᱩ ᱦᱚ ᱨᱟᱵᱟᱝ ᱫᱤᱱ ᱜᱮ ᱛᱟᱨᱯᱚᱨ ᱢᱟᱱᱮ ᱥᱟᱱᱟᱢ ᱯᱚᱨᱳ ᱡᱷᱚᱛᱚ ᱡᱟᱦᱟᱸ ᱢᱚᱴᱚᱨ ᱥᱩᱴᱤ ᱛᱷᱮᱠᱮ ᱟᱨᱟᱢᱵᱷᱚ ᱠᱟᱛᱮᱫ ᱰᱟᱞ ᱯᱚᱨᱡᱚᱱᱛᱚ ᱠᱚ ᱨᱚᱦᱚᱭ ᱜᱮᱭᱟ ᱱᱚᱛᱮ ᱨᱮᱫᱚ
ᱚ
ᱡᱷᱚᱛᱚ ᱜᱮ ᱡᱟᱱᱟᱢ ᱞᱮᱠᱟᱱ ᱥᱚᱵᱽᱡᱤ ᱛᱷᱮᱠᱮ ᱟᱨᱟᱢᱵᱚ ᱡᱷᱚᱛ ᱠᱷᱤᱪᱤ ᱜᱮᱭᱟ ᱱᱚᱛᱮ ᱫᱚ
ᱦᱮᱸ
ᱦᱮᱸ ᱛᱟᱨᱯᱚᱨᱮ ᱦᱩᱞ ᱢᱟᱦᱟ ᱠᱚ ᱪᱮᱫ ᱞᱮᱠᱟ ᱯᱮ ᱢᱟᱱᱟᱣ ᱠᱮᱫᱟ ᱚᱱᱛᱮ ᱫᱚ᱾
ᱦᱩᱞ ᱢᱟᱦᱟ ᱮᱸ ᱥᱮᱫᱟᱭ ᱠᱷᱚᱱ ᱜᱮ ᱩᱱᱟᱹᱜ ᱫᱚ ᱵᱟᱠᱚ ᱯᱟᱞᱚᱱ ᱤᱫᱤ ᱜᱮ ᱛᱟᱦᱮᱸᱫ ᱠᱚ, ᱦᱩᱭᱮᱱ ᱜᱮᱭᱟ ᱱᱤᱭᱟᱹ ᱵᱤᱜᱚᱛᱚ ᱯᱟᱸᱪ ᱪᱷᱚ ᱵᱚᱪᱷᱚᱨ ᱠᱷᱚᱱᱜ ᱮᱭ ᱟᱨᱟᱢᱵᱚ ᱟᱨᱟᱢᱵᱚ ᱤᱫᱤᱜ ᱠᱟᱱᱟ᱾
ᱚ, ᱟᱪᱪᱷᱟ ᱟᱪᱪᱷᱟ, ᱟᱫᱚ ᱩᱱ ᱦᱤᱞᱳ ᱫᱚ ᱪᱮᱫ ᱪᱮᱫ ᱠᱚ ᱦᱩᱭᱩᱜ ᱜᱮᱭᱟ?
ᱢᱟᱱᱮ ᱩᱱᱫᱤᱱ
ᱦᱩᱸ
ᱩᱱ ᱫᱤᱱ ᱫᱚ ᱪᱮᱫ ᱪᱚᱝ ᱵᱟᱠᱚ ᱯᱟᱞᱚᱱ ᱛᱟᱦᱮᱸᱫ, ᱢᱟᱱᱮ ᱢᱤᱫᱴᱮᱱ ᱛᱟᱦᱮᱱ ᱜᱮᱭᱟ ᱥᱮ ᱨᱤᱛᱤ ᱠᱚ ᱡᱮ ᱯᱟᱹᱦᱤᱞ ᱠᱷᱚᱱ ᱵᱟᱞᱮ ᱯᱟᱞᱚᱱ ᱠᱟᱜᱼᱟ ᱞᱮ, ᱱᱮᱛᱟᱨ ᱠᱤ ᱯᱟᱞᱚᱱ ᱟᱞᱮ ᱚᱱᱠᱟ ᱢᱤᱫᱴᱟᱝ ᱪᱤᱱᱛᱟᱹ ᱵᱷᱟᱵᱱᱟ ᱠᱷᱟᱹᱛᱤᱨ ᱜᱮ ᱵᱟᱝ ᱯᱟᱞᱚᱱᱚᱜ ᱛᱟᱦᱮᱸᱫ ᱠᱤᱱᱛᱩ ᱵᱟᱹᱭ ᱵᱟᱹᱭ ᱛᱮ ᱡᱚᱠᱷᱚᱱ ᱠᱚ ᱧᱮᱞ ᱮ ᱟᱠᱚ ᱟᱵᱚᱣᱟᱜ ᱥᱟᱶᱛᱟ ᱠᱚ ᱟᱫ ᱤᱫᱤᱜ ᱠᱟᱱᱟ
ᱦᱩᱸ
ᱩᱱ ᱡᱚᱦᱚᱡ ᱠᱚ ᱥᱟᱯᱲᱟᱣᱮᱫᱼᱟ ᱠᱚ ᱡᱮ ᱢᱟ ᱱᱤᱭᱟᱹ ᱫᱚ ᱥᱟᱵ ᱦᱩᱭᱩᱜ ᱜᱮᱭᱟ᱾ ᱚᱱᱠᱟ ᱫᱚ ᱚᱛᱤᱛ ᱨᱮ ᱵᱟᱠᱚ ᱦᱩᱭᱠᱟᱜ-ᱟ ᱨᱮᱦᱚᱸ ᱱᱮᱛᱟᱨ ᱠᱷᱚᱱ ᱫᱚ ᱟᱨᱟᱢᱵᱷᱚ ᱦᱩᱭᱩᱜᱼᱟ᱾ ᱱᱚᱣᱟ ᱜᱮ ᱟᱵᱚᱣᱟᱜ ᱯᱮᱭᱪᱟᱱ ᱠᱟᱱᱟ ᱵᱟᱠᱷᱟᱱ ᱯᱮᱭᱪᱟᱱ ᱫᱚ ᱟᱫ ᱤᱫᱤ ᱠᱟᱱ ᱛᱟᱵᱚᱱᱟ ᱪᱮᱫᱟᱜ ᱥᱮ ᱟᱵᱚ ᱡᱟᱦᱟᱸᱭ ᱥᱟᱱᱛᱟᱲ ᱠᱚ ᱢᱮᱱᱟᱜ ᱠᱚᱣᱟ ᱥᱟᱱᱛᱟᱲ ᱨᱚᱲ ᱜᱮᱠᱚ ᱦᱤᱲᱤᱧ ᱟᱠᱚ ᱟᱹᱰᱤ ᱜᱟᱱ ᱜᱮ
ᱦᱮᱸ
ᱚᱲᱟᱜ ᱠᱚᱨᱮ ᱦᱚᱸ ᱥᱟᱱᱛᱟᱲ ᱛᱮ ᱵᱟᱠᱚ ᱨᱚᱲ ᱵᱟᱲᱟᱭ ᱜᱮᱭᱟ ᱠᱚ ᱥᱮ ᱢᱟᱱᱮ ᱚᱱᱠᱟ ᱚᱱᱠᱟ ᱛᱮ ᱡᱟᱛᱮ ᱵᱟᱝ ᱟᱫᱚᱜ ᱢᱟ ᱢᱮᱱᱛᱮ ᱢᱟᱱᱮ ᱡᱟᱦᱟᱸ ᱜᱨᱟᱣᱩᱱᱰ ᱞᱮᱵᱮᱞ ᱠᱟᱱᱟ ᱥᱟᱱᱛᱟᱲ ᱯᱟᱲᱦᱟᱣ ᱠᱚ ᱟᱨᱟᱢᱵᱷᱚ ᱟᱠᱟᱜ-ᱟ ᱠᱚ ᱴᱤᱭᱩᱥᱚᱱ ᱠᱚᱦᱚᱸ ᱪᱟᱞᱟᱜ ᱠᱟᱱᱟ ᱟᱨ ᱱᱚᱜ-ᱚ ᱱᱚᱣᱟ ᱠᱚᱦᱚᱸ ᱥᱟᱵ ᱤᱫᱤᱭᱮᱫ ᱟᱠᱚ ᱟᱨ ᱰᱚᱠᱩᱢᱮᱱᱴᱨᱤ ᱠᱚ ᱦᱩᱭᱩᱜ ᱠᱟᱱᱟ ᱱᱮᱛᱟᱨ
ᱚ ᱦᱩᱸ ᱦᱮᱸ
ᱟᱯᱮ ᱥᱮᱱ ᱫᱚ ᱦᱩᱭ ᱵᱟᱲᱟᱜ ᱜᱮ ᱛᱟᱦᱮᱸᱫ ᱥᱮ
ᱦᱮᱸ ᱟᱞᱮᱥᱮᱫ ᱫᱚ ᱦᱩᱭᱩᱜ ᱜᱮᱭᱟ ᱢᱟᱲᱟᱝ ᱠᱷᱚᱱᱜᱤ ᱟᱹᱰᱤ, ᱟᱹᱰᱤ ᱡᱩᱜᱽ ᱢᱟᱲᱟᱝ ᱠᱷᱚᱱ ᱜᱮ ᱦᱩᱭᱩᱜ ᱜᱮᱭᱟ ᱟᱫᱚ ᱵᱚᱞᱮ ᱞᱟᱦᱟ ᱛᱮᱫᱚ ᱦᱩᱭᱩᱜ ᱛᱟᱦᱮᱱᱟ ᱟᱹᱰᱤ ᱡᱟᱠ ᱡᱚᱢᱚᱠ ᱵᱚᱞᱛᱮ ᱯᱨᱚᱜᱨᱟᱢ ᱵᱚᱞᱛᱮ ᱯᱟᱛᱟ ᱮᱱᱮᱡ ᱠᱚ ᱦᱩᱭᱩᱜ ᱛᱟᱦᱮᱸᱱ, ᱦᱩᱸ ᱟᱫᱚ ᱱᱮᱛᱟᱨ ᱫᱚ ᱢᱮᱱ ᱦᱩᱭᱩᱜ ᱠᱟᱱᱟ ᱥᱮ ᱚᱱᱟ ᱫᱚ ᱥᱚᱦᱤᱛ ᱫᱤᱵᱚᱥ ᱠᱟᱱᱟ ᱛᱟᱦᱚᱞᱮ ᱪᱤᱞᱤ ᱜᱮ ᱵᱟᱝ ᱵᱚᱱ ᱤᱭᱟᱹᱭᱟ ᱛᱤᱨᱤᱥᱟ ᱡᱩᱱ ᱫᱚ, ᱟᱫᱚ ᱚᱱᱟ ᱠᱷᱟᱹᱛᱤᱨ ᱛᱮ ᱱᱮᱛᱟᱨ ᱫᱚ ᱥᱩᱫᱷᱩ ᱥᱮᱛᱟᱜ ᱵᱮᱲᱟ ᱪᱷᱚᱸᱪ ᱪᱷᱚᱲᱟ ᱠᱟᱛᱮᱫ ᱛᱩᱯᱩ ᱥᱟᱯᱷᱟ ᱠᱟᱛᱮᱜ ᱚᱱᱟ ᱤᱭᱟᱹ ᱠᱚᱨᱮᱱ ᱚᱱᱟ ᱪᱤᱛᱟᱹᱨ ᱠᱚᱨᱮᱱ ᱤᱭᱟᱹᱭᱟ ᱠᱚ ᱵᱟᱦᱟ ᱢᱟᱞᱟ ᱟᱨᱟᱣ ᱠᱟᱛᱮᱜ ᱯᱩᱡᱟᱹ ᱠᱚ ᱦᱩᱭᱩᱜ ᱜᱮᱭᱟ᱾ ᱛᱟᱨᱯᱚᱨ ᱚᱱᱟ ᱵᱟᱫᱮ ᱯᱨᱚᱛᱤᱡᱳᱜᱤᱛᱟ ᱠᱚ ᱦᱩᱭ ᱵᱟᱲᱟᱜ ᱜᱮᱭᱟ ᱱᱚᱛᱮ ᱫᱚ᱾
ᱚ, ᱦᱩᱸ
ᱚᱱᱟ ᱜᱮ ᱱᱚᱛᱮ ᱫᱚ ᱢᱟᱱᱮ ᱥᱮᱨᱚᱠᱚᱢ ᱫᱚ ᱟᱫᱚ ᱵᱟᱝ ᱯᱨᱚᱛᱤᱤᱡᱳᱜᱤᱛᱟ ᱠᱚ ᱦᱩᱭᱩᱜᱼᱟ, ᱟᱫᱚ ᱯᱨᱟᱭᱤᱡᱽ ᱠᱚᱠᱚ ᱮᱢᱟ ᱠᱚᱣᱟ ᱯᱩᱨᱟᱹ ᱢᱤᱫ ᱥᱤᱸᱧ ᱫᱚ ᱚᱱᱟ ᱨᱮᱜᱮ ᱤᱭᱟᱹᱜᱼᱟ᱾
ᱠᱟᱴᱟᱜ-ᱟ ᱚᱸ ᱩᱸ ᱟᱫᱚ ᱛᱟᱦᱞᱮᱼᱼ ᱡᱟᱦᱟᱱᱟᱜ ᱠᱚ ᱞᱟᱹᱭ ᱫᱟ,
ᱟᱸ ᱡᱟᱦᱟᱸᱱᱟᱜ ᱠᱚᱼᱼ
ᱚ ᱡᱟᱦᱟᱸᱱᱟᱜ ᱜᱮᱼᱼ ᱮᱢᱱᱤ ᱥᱟᱸᱣᱛᱟ ᱥᱚᱢᱟᱡᱽ ᱞᱤᱭᱮ ᱡᱟᱦᱟᱸᱱᱟᱜ ᱠᱚᱼᱼ ᱞᱟ ᱟᱹᱵᱤᱱ ᱥᱮᱫ ᱫᱚ ᱪᱮᱫ ᱪᱮᱫ ᱯᱚᱨᱚᱵᱽ ᱠᱚ ᱦᱤᱭᱩᱜ ᱜᱮᱭᱟ?
ᱯᱚᱨᱚᱵᱽ ᱫᱚᱻ ᱵᱮᱥᱤ ᱫᱚᱼᱼ 'ᱛᱟᱢᱥᱟ' ᱯᱚᱨᱚᱵᱽ ᱦᱩᱭᱩᱜ ᱜᱮᱭᱟ ᱟᱞᱮ ᱱᱚᱛᱮ ᱫᱚ ᱢᱟᱱᱮ ᱠᱷᱩᱵ ᱦᱟᱭᱞᱟᱭᱤᱴ ᱧᱚᱜ ᱟᱛᱮᱫ᱾ ᱛᱟᱢᱥᱟ ᱢᱟᱜ
ᱚᱱᱟᱫᱚ ᱪᱮᱫ ᱞᱮᱠᱟᱱᱟᱜ ᱠᱟᱱᱟ ᱠᱟᱹᱴᱤᱡ ᱵᱤ ᱞᱟᱹᱭ ᱯᱟᱥᱱᱟᱣ ᱞᱮᱠᱷᱟᱱ ᱵᱷᱟᱹᱞᱤ ᱠᱚᱜ-ᱟ᱾
ᱛᱟᱢᱥᱟ ᱫᱚ ᱵᱮᱥᱤ ᱫᱚ ᱵᱟᱹᱞᱤᱧ ᱪᱟᱞᱟᱜ ᱵᱟᱲᱟᱜ ᱜᱮᱭᱟ ᱪᱮᱫᱟᱜ ᱥᱮᱼᱼ ᱩᱱᱟᱹᱜ ᱫᱚᱼᱼ ᱵᱟᱹᱧ ᱪᱟᱞᱟᱣ ᱵᱟᱲᱟ ᱟᱠᱟᱱᱟ ᱪᱟᱞᱟᱣ ᱫᱚ,
ᱚᱸ
ᱠᱤᱪᱷᱩ ᱵᱟᱦᱨᱮ ᱠᱚ ᱛᱟᱦᱮᱸ ᱵᱟᱲᱟ ᱦᱩᱭᱩᱜ ᱛᱟᱦᱮᱸᱫ ᱛᱮ ᱜᱤᱫᱽᱨᱟᱹ ᱠᱷᱚᱱ ᱜᱮ, ᱠᱤᱱᱛᱩ ᱳᱭ ᱢᱚᱴᱟ ᱢᱩᱴᱤ ᱟᱹᱰᱤ ᱢᱟᱨᱟᱝ ᱠᱟᱛᱮᱫ ᱜᱮ ᱦᱩᱭᱩᱜ ᱜᱮᱭᱟ᱾
ᱚ ᱪᱮᱫ ᱠᱚ-ᱠᱚ ᱪᱤᱠᱟᱹᱭᱟ ᱢᱟᱱᱮᱼᱼ ᱚᱱᱟᱨᱮ ᱫᱚ
ᱩᱱᱤ ᱮᱱᱮᱡ ᱥᱮᱨᱮᱧ ᱠᱚ ᱦᱩᱭᱩᱜ ᱜᱮᱭᱟ᱾
ᱚᱻ
ᱢᱟᱱᱮ ᱢᱤᱫᱴᱟᱹᱝ ᱡᱟᱦᱟᱸᱻ
ᱦᱳ
ᱡᱮᱢᱚᱱᱼᱼ ᱡᱮᱢᱚᱱ ᱢᱤᱫᱴᱮᱱ ᱡᱟᱦᱟᱸ ᱢᱤᱫᱴᱮᱱ ᱡᱟᱭᱜᱟ ᱦᱚᱥᱴᱮᱜ ᱟᱭ ᱛᱟᱨᱯᱚᱨ ᱚᱸᱰᱮ ᱠᱚ ᱪᱟᱞᱟᱜ ᱟᱠᱚᱼᱼ ᱵᱤᱵᱷᱤᱱᱱᱚ ᱵᱤᱵᱷᱤᱱᱱᱚ ᱟᱛᱳ ᱠᱷᱚᱱ ᱟᱨ ᱚᱸᱰᱮ ᱛᱟᱢᱥᱟ ᱯᱚᱨᱚᱵᱽ ᱠᱚ ᱮᱱᱮᱡ ᱟ᱾ ᱛᱚ
ᱩᱸ ᱟᱪᱪᱷᱟ-ᱟᱪᱪᱷᱟ ᱦᱩᱸ ᱟᱹᱵᱤᱱ ᱥᱮᱱᱟᱜ ᱤᱭᱟᱹ ᱠᱚ ᱟᱸᱡᱚᱢ ᱠᱟᱛᱮᱜ ᱵᱮᱥ ᱜᱮᱞᱤᱧ ᱵᱩᱡᱷᱟᱹᱣ ᱠᱮᱫᱟ᱾ ᱟᱸ ᱟᱞᱮ ᱥᱮᱫ ᱫᱚ ᱢᱟᱜᱽ-ᱢᱚᱬᱮ ᱠᱚ ᱦᱩᱭᱩᱜ ᱜᱮᱭᱟ ᱢᱟᱜᱽ-ᱢᱚᱬᱮ ᱠᱚ ᱵᱤᱱ ᱟᱸᱡᱚᱢ ᱟᱠᱟᱫᱟ ᱥᱮ ᱵᱟᱝ?
ᱦᱚᱸ ᱦᱚᱸ ᱢᱟᱜᱽ-ᱢᱚᱬᱮ ᱟᱞᱮ ᱥᱮᱱ ᱦᱚᱸ ᱦᱩᱭᱩᱜ ᱜᱮᱭᱟ ᱢᱟᱱᱮ ᱛᱮᱦᱮᱧ ᱱᱚᱣᱟ ᱟᱛᱼᱼ ᱛᱟᱢᱥᱟ ᱫᱚ ᱞᱟᱹᱭ ᱠᱮᱫᱮᱜ-ᱟ ᱞᱤᱧ ᱪᱮᱫᱟᱜ ᱥᱮ ᱵᱤᱥᱤᱨ ᱵᱷᱟᱜᱽ ᱛᱚ ᱡᱟᱭᱜᱟ ᱨᱮ ᱵᱟᱝ ᱦᱩᱭ ᱵᱟᱲᱟᱜ ᱜᱮᱭᱟ ᱛᱚ,
ᱵᱟᱝ ᱦᱩᱭ ᱵᱟᱲᱟᱜ ᱜᱮᱭᱟ ᱚᱱᱟ ᱠᱚ ᱫᱚ,
ᱚᱱᱟ ᱯᱚᱨ ᱛᱟᱢᱥᱟ ᱥᱟᱸᱣᱛᱮ ᱦᱩᱭᱩᱜ ᱠᱟᱱᱟ ᱚᱱᱟ ᱫᱟᱥᱟᱸᱭ ᱠᱚᱼᱼ
ᱩᱸ ᱫᱟᱸᱥᱟᱭ ᱫᱚ ᱱᱚᱛᱮ ᱦᱚᱸ ᱦᱩᱭᱩᱜ ᱜᱮᱭᱟ ᱡᱮᱢᱚᱱ ᱠᱤ ᱟᱞᱮ ᱫᱩᱨᱜᱟᱹ ᱯᱩᱡᱟᱹ ᱥᱩᱢᱚᱭᱼᱼ
ᱚ ᱚᱱᱟ ᱥᱚᱦᱨᱟᱭ ᱪᱟᱸᱫᱚ ᱢᱟᱲᱟᱝ ᱨᱮ,
ᱦᱮᱸ ᱦᱮ ᱛᱟᱦᱞᱮ ᱚᱫᱚ ᱫᱚ ᱥᱚᱦᱨᱟᱭ ᱠᱚ ᱪᱮᱫ ᱠᱟ ᱠᱚ ᱢᱟᱱᱟᱣ ᱜᱮᱭᱟ?
ᱥᱚᱦᱨᱟᱭ ᱫᱚᱼᱼ ᱚᱱᱠᱟ ᱟᱞᱮ ᱥᱮᱱ ᱵᱟᱜᱤ ᱮᱴᱟᱜ ᱥᱮᱱ ᱪᱮᱫ ᱞᱮᱠᱟ ᱦᱩᱭᱩᱜ ᱜᱮᱭᱟ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ, ᱟᱞᱮ ᱥᱮᱱ ᱫᱚ ᱦᱩᱭᱩᱜ ᱠᱟᱱᱟᱼᱼ
ᱦᱮᱸ
ᱩᱸ ᱰᱟᱝᱨᱤ ᱠᱚ ᱛᱚᱞ ᱠᱚᱣᱟ ᱠᱚ
ᱦᱮᱸ
ᱠᱤᱪᱷᱩ ᱠᱤᱪᱷᱩ ᱡᱟᱭᱜᱟ ᱨᱤᱧᱸ ᱟᱸᱡᱚᱢ ᱠᱟᱜ-ᱟ ᱚᱱᱛᱮ ᱫᱚ ᱢᱮᱨᱚᱢ ᱠᱚᱦᱚᱸ ᱠᱚ ᱛᱚᱞ ᱠᱚᱜ ᱜᱮᱭᱟ ᱠᱚ
ᱟᱪᱪᱷᱟ ᱪᱷᱟ
ᱵᱟᱨ ᱫᱤᱱ ᱵᱟᱨ ᱫᱤᱱ ᱨᱮᱱᱟᱜ ᱦᱩᱭᱩᱜ ᱜᱮᱭᱟ ᱟᱞᱮ ᱥᱮᱱ ᱫᱚ᱾
ᱟᱪᱪᱷᱟ ᱟᱪᱪᱷᱟ ᱵᱟᱝᱞᱤᱧ ᱟᱸᱡᱚᱢ ᱵᱟᱲᱟᱣ ᱠᱟᱫᱟ ᱞᱟᱹᱭ ᱞᱮᱠᱷᱟᱱ ᱵᱮᱱ ᱵᱷᱟᱹᱜᱮ ᱠᱚᱜᱼᱟ ᱪᱮᱫ ᱠᱮᱠᱟ ᱦᱩᱭᱩᱜᱼᱟ ᱚᱱᱛᱮ?
ᱚ ᱨᱩᱴ ᱨᱩᱴ ᱠᱷᱚᱱᱞᱤᱧ ᱞᱟᱹᱭᱮᱜᱼᱟ ᱯᱨᱚᱛᱷᱚᱢ ᱫᱚ ᱚᱱᱟ ᱦᱩᱭᱩᱜ ᱜᱮᱭᱟ ᱥᱮ ᱰᱷᱤᱸᱜᱣᱟᱹᱱ ᱯᱩᱭᱞᱩ ᱫᱤᱱ ᱧᱤᱫᱟᱹ
ᱰᱷᱤᱸᱜᱣᱟᱹᱱ ᱫᱚ ᱪᱮᱫ?
ᱚᱱᱟ ᱡᱟᱦᱟᱸ ᱠᱟᱹᱞᱤ ᱯᱩᱡᱟᱹ ᱫᱤᱱ ᱦᱮᱸ
ᱦᱟ
ᱠᱟᱞᱤ ᱯᱩᱡᱟ ᱫᱤᱱ ᱢᱟ ᱚᱢᱟᱵᱚᱥᱥᱟ ᱯᱟᱲᱟᱜᱼᱟ ᱥᱮ ᱚᱢᱟᱵᱚᱥ ᱧᱤᱫᱟᱹ ᱨᱮᱜᱮ ᱚᱱᱟ ᱚᱲᱟᱜ ᱠᱮ ᱚᱲᱟᱜ ᱠᱚ ᱪᱟᱞᱟᱜ ᱟᱠᱚ ᱚᱱᱟ ᱟᱛᱩ ᱨᱮ ᱚᱲᱟᱜ ᱠᱮ ᱚᱲᱟᱜ ᱠᱚ ᱪᱟᱞᱟᱜᱼᱟ ᱢᱤᱫ ᱧᱤᱫᱟᱹ ᱠᱚ ᱮᱱᱮᱡ ᱥᱮᱨᱮᱧ ᱟᱠᱚ ᱢᱤᱫ ᱧᱤᱫᱟᱹ ᱠᱚ ᱮᱱᱮᱡ ᱥᱮᱨᱮᱧ ᱛᱮ ᱯᱚᱨᱮ ᱫᱤᱱ ᱠᱚ ᱡᱤᱨᱟᱹᱜ ᱟᱠᱚ ᱢᱟᱱᱮ ᱚᱢᱟᱵᱚᱥ ᱨᱮᱱᱟᱜ ᱯᱚᱨᱮ ᱫᱤᱱ ᱡᱤᱨᱟᱹᱜ ᱟᱠᱚ ᱡᱤᱨᱟᱹᱣ ᱟᱛᱮᱫ ᱛᱟᱨᱯᱚᱨᱮᱨ ᱫᱤᱱ ᱠᱚ ᱯᱚᱨᱮᱨ ᱵᱟᱨ ᱫᱤᱱ ᱠᱚ ᱢᱮᱱᱮ ᱥᱚᱦᱨᱟᱭ ᱫᱚᱱ ᱦᱩᱭᱩᱜᱼᱟ
ᱚ ᱪᱷᱟ ᱪᱷᱟ ᱵᱩᱡᱽ ᱠᱮᱫᱟᱞᱤᱧ ᱟᱵᱮᱱ ᱥᱮᱱᱟᱜ ᱥᱮᱦᱮᱨᱟ ᱠᱚ ᱟᱸᱡᱚᱢ ᱠᱟᱛᱮ ᱵᱮᱥ ᱜᱮ
ᱟᱯᱮ ᱥᱮᱫ ᱫᱚ ᱪᱮᱫ ᱞᱮᱠᱟ ᱦᱩᱭᱩᱜ ᱜᱮᱭᱟ?
ᱢᱮᱱᱫᱟᱞᱤᱧ ᱛᱟᱦᱚᱞᱮ
ᱦᱮᱸ
ᱩᱸ ᱟᱹᱵᱤᱱ ᱪᱮᱫ ᱠᱟ ᱵᱤᱱ ᱵᱩᱡᱷᱟᱹᱣ ᱠᱮᱫᱟ ᱨᱚᱲ ᱠᱟᱛᱮ? ᱢᱟᱱᱮ ᱪᱮᱫ ᱠᱚᱵᱮᱱ
ᱠᱟᱦᱟ ᱴᱤ ᱮᱠᱥᱯᱮᱨᱮᱭᱮᱱ ᱴᱟᱜ ᱵᱷᱟᱜᱤ ᱜᱤᱧ ᱵᱩᱡᱷᱟᱹᱣ ᱠᱮᱜᱼᱟ ᱟᱨ ᱢᱤᱫᱴᱟᱝ ᱵᱟᱦᱨᱮ ᱥᱮᱜ ᱱᱟᱜ
ᱵᱟᱹᱵᱤᱱ ᱛᱤ ᱠᱚᱱᱟᱜ ᱟᱸᱡᱚᱢ ᱠᱟᱛᱮᱫ ᱫᱚᱢᱮ ᱜᱮ ᱢᱟᱱᱮ ᱟᱞᱮᱥᱮᱫ ᱫᱚ ᱱᱤᱭᱟᱹ ᱫᱚ ᱵᱟᱝ ᱦᱩᱭᱩᱜ ᱜᱮᱭᱟ ᱞᱟᱜᱟᱨ ᱛᱮ ᱵᱷᱟᱜᱮ ᱜᱮᱞᱤᱧ ᱵᱩᱡᱷᱟᱹᱣ ᱠᱮᱫᱟ ᱛᱟᱦᱚᱞᱮ ᱢᱮᱱ ᱫᱚᱞᱤᱧ ᱱᱚᱝᱠᱟ ᱜᱮ
ᱦᱮᱸ ᱴᱷᱤᱠ ᱜᱮᱭᱟ
ᱦᱳ
ᱦᱩᱸ